ᱦᱳᱭ ᱡᱚᱦᱟᱨ ᱜᱮ᱾
ᱡᱚᱦᱟᱨ ᱜᱮ ᱜᱚᱢᱠᱮ ᱦᱮᱸ ᱟᱹᱞᱤᱧᱟᱜ ᱨᱚᱲ ᱠᱚᱥᱴᱚ ᱵᱤᱱ ᱟᱸᱡᱚᱢ ᱧᱟᱢᱮᱜᱼᱟ᱾
ᱦᱳᱭ ᱠᱚᱥᱴᱚ ᱜᱮᱭ ᱟᱡᱚᱢ ᱮᱫ ᱟᱞᱤᱧ᱾
ᱟᱪᱷᱟ ᱟᱪᱷᱟ ᱦᱮᱸ ᱦᱮᱸ ᱜᱚᱢᱠᱮ ᱟᱵᱤᱱᱟᱜ ᱦᱚᱸ ᱠᱚᱥᱴᱚ ᱜᱮ ᱟᱸᱡᱚᱢᱚᱜ ᱠᱟᱱᱟ᱾
ᱦᱩᱸ ᱾
ᱱᱤᱭᱟᱹ ᱵᱮᱲᱟ ᱫᱚ ᱪᱮᱫ ᱮᱢ ᱪᱤᱠᱟᱹᱭᱼᱟ?
ᱪᱤᱠᱟᱹ ᱵᱟᱝ ᱫᱩᱲᱩᱵ ᱵᱟᱲᱟ ᱦᱩᱭ ᱠᱟᱱᱟ ᱟᱨᱠᱤ᱾
ᱟᱪᱷᱟ ᱟᱪᱷᱟ ᱟᱪᱷᱟ᱾
ᱟᱵᱤᱱ ᱪᱮᱫ ᱠᱚᱵᱤᱱ ᱪᱤᱠᱟᱹᱭ ᱮᱫᱼᱟ?
ᱦᱮᱸᱛᱚ ᱱᱤᱛᱚᱜ ᱫᱚ ᱱᱚᱝᱠᱟ ᱠᱟᱛᱮ ᱱᱤᱛᱚᱜ ᱟᱵ ᱴᱮᱱ ᱞᱤᱧ ᱦᱮᱡ ᱟᱠᱟᱱᱟ᱾ ᱵᱩᱴ ᱠᱚᱞᱤᱧ ᱟᱹᱜᱩ ᱠᱟᱫᱟ ᱠᱟᱹᱴᱤᱡ ᱞᱤᱧ ᱫᱟᱹᱲ ᱵᱟᱲᱟᱭᱟ ᱚᱱᱟ ᱛᱮᱞᱤᱧ ᱦᱮᱡ ᱟᱠᱟᱱᱟ᱾ ᱟᱨ ᱠᱟᱹᱢᱤ ᱠᱟᱡ ᱪᱮᱫ ᱠᱚ ᱦᱩᱭᱩᱜ ᱠᱟᱱᱟ?
ᱚᱸ᱾
ᱠᱟᱹᱢᱤ ᱠᱟᱡ ᱫᱚ᱾ ᱚᱱᱠᱟ ᱫᱚ ᱪᱮᱫ ᱦᱚᱸ ᱵᱟᱝ ᱦᱩᱭᱩᱜ ᱠᱟᱱᱟ ᱫᱩᱲᱩᱵ ᱵᱟᱲᱟᱜ ᱜᱮ ᱚᱲᱟᱜ ᱠᱚᱨᱮ ᱜᱮ᱾ ᱫᱚ ᱦᱟᱸᱜ ᱚᱱᱠᱟ ᱫᱚ ᱪᱮᱫ ᱦᱚᱸ ᱵᱟᱝ ᱠᱟᱹᱵᱤᱱ ᱦᱮᱡ ᱠᱟᱱᱟ ᱠᱟᱹᱢᱤ ᱠᱚ ᱥᱟᱹᱛ ᱵᱟᱲᱟ ᱠᱟᱛᱮᱫ ᱾ ᱛᱩᱯᱩ ᱵᱟᱲᱟ ᱠᱟᱛᱮᱫ ᱡᱚᱢ ᱠᱟᱛᱮᱫ ᱫᱩᱲᱩᱵ ᱦᱩᱭ ᱟᱠᱟᱱᱟ ᱟᱨᱠᱤ᱾
ᱚᱸ ᱦᱮᱸ ᱛᱚ ᱦᱮᱸ᱾
ᱮᱠᱴᱩ ᱠᱷᱮᱞ ᱠᱚ ᱵᱟᱯᱮ ᱠᱷᱮᱞᱤ ᱜᱮᱭᱟ ᱱᱤᱛᱚᱜ ᱛᱟᱨᱟᱥᱤᱧ ᱚᱠᱛᱮ?
ᱦᱳᱭ ᱠᱷᱮᱞ ᱫᱚ ᱦᱩᱭᱩᱜ ᱜᱮᱱᱤᱡ ᱟᱫᱚ ᱪᱟᱞᱟᱜ ᱦᱩᱭᱩᱜ ᱞᱟᱹᱜᱤᱫ ᱛᱮ ᱫᱤᱭᱮ, ᱦᱟᱯᱮ ᱟᱫᱚ ᱡᱚᱛᱚ ᱠᱚ ᱵᱟᱝ ᱵᱟᱝ ᱫᱟᱛᱚ ᱦᱟᱸᱜ ᱟᱫᱚ, ᱫᱤᱭᱮᱞᱮ ᱪᱟᱞᱟᱜ ᱦᱩᱭᱩᱜ ᱠᱟᱱᱟ ᱚᱱᱟ ᱜᱮ᱾
ᱦᱮᱸ ᱟᱨ ᱟᱵᱚ ᱦᱚᱸ ᱠᱟᱹᱴᱤᱡ ᱵᱟᱹᱲᱤᱡ ᱵᱟᱹᱲᱤᱡ ᱜᱮ ᱧᱮᱞᱚᱜ ᱠᱟᱱᱟ ᱥᱮ ᱪᱮᱫ?
ᱦᱳᱭ᱾ ᱵᱟᱹᱲᱤᱡ ᱫᱚ ᱟᱨ ᱫᱟᱜ ᱠᱮᱫ ᱟᱭ ᱛᱚ ᱦᱟᱸᱜ ᱠᱟᱹᱴᱤᱡ ᱞᱟᱦᱟ ᱜᱮ᱾
ᱦᱮᱸ ᱦᱮᱸ ᱦᱮᱸ ᱦᱮᱸ᱾
ᱰᱟᱹᱦᱤ ᱠᱚ ᱱᱟᱜ ᱠᱷᱟᱱ ᱫᱟᱜ ᱞᱚᱥᱚᱫ ᱠᱟᱱᱟ ᱥᱮ ᱪᱮᱫ ᱦᱟᱜ?
ᱦᱮᱸ,
ᱦᱟᱱᱮ ᱩᱭᱦᱟᱹᱨ, ᱞᱚᱥᱚᱫ ᱫᱚ ᱞᱚᱥᱚᱫᱚᱜ ᱜᱮᱭᱟ ᱦᱟᱸᱜ ᱢᱤᱫ ᱫᱷᱟᱨᱮ ᱫᱚ ᱡᱟᱦᱟᱸ ᱫᱷᱟᱨᱮ ᱱᱟᱣᱟ ᱥᱤ ᱜᱷᱟᱥ ᱠᱚ ᱢᱮᱱᱟᱜᱼᱟ᱾
ᱦᱮᱸ ᱦᱮᱸ ᱦᱮᱸ,
ᱱᱚᱣᱟ ᱫᱷᱟᱨᱮ ᱫᱚ ᱞᱚᱥᱮᱫᱚᱜ ᱜᱮᱭᱟ ᱢᱤᱫ ᱫᱷᱟᱨᱮ ᱫᱚ ᱦᱟᱸᱜ, ᱵᱟᱹᱞᱤ ᱨᱟᱠᱟᱵ ᱧᱚᱜ ᱠᱟᱱᱟ ᱚᱱᱟ ᱫᱷᱟᱨᱮ ᱫᱚ ᱵᱟᱝ ᱞᱚᱥᱚᱫᱚᱜᱼᱟ᱾
ᱦᱮᱸ ᱟᱨ ᱚᱱᱠᱟ ᱛᱚ ᱵᱚᱨᱥᱟ ᱫᱤᱱ ᱠᱟᱱ ᱜᱮᱭᱟ ᱥᱟᱨᱟ ᱠᱷᱚᱱ ᱫᱟᱜ ᱡᱟᱹᱲᱤ ᱫᱚ ᱦᱩᱭᱩᱜ ᱠᱟᱱ ᱜᱮᱭᱟ ᱚᱠᱛᱚ ᱜᱮ ᱚᱠᱛᱚ ᱫᱚ᱾ ᱛᱟᱦᱚᱞᱮ ᱜᱚᱢᱠᱮ ᱚᱱᱟ ᱠᱚᱨᱮ ᱞᱟᱹᱴᱩ ᱠᱷᱮᱞ ᱠᱚ ᱵᱟᱠᱚ ᱫᱚᱦᱚ ᱟᱠᱟᱫ ᱛᱟᱯᱮᱭᱟ?
ᱦᱮᱸ ᱱᱤᱭᱟᱹ ᱫᱷᱟᱨᱮ ᱫᱚ ᱞᱟᱹᱴᱩ ᱠᱷᱮᱞ ᱫᱚ ᱦᱟᱸᱜ, ᱵᱟᱝ ᱟᱸᱡᱚᱢ ᱵᱟᱲᱟ ᱠᱟᱱᱟ ᱛᱚ ᱟᱫᱚ ᱞᱟᱹᱴᱩ ᱠᱷᱮᱞ ᱫᱚ, ᱫᱚᱦᱚ ᱫᱚᱠᱚ ᱫᱚᱦᱚ ᱠᱟᱫᱟ ᱦᱟᱸᱜ ᱠᱟᱹᱴᱤᱡ ᱥᱟᱺᱜᱤᱧ ᱜᱮᱭᱟ ᱚᱱᱟ ᱫᱚ ᱞᱟᱹᱭ ᱜᱟᱱᱚᱜ ᱟ ᱱᱚᱝᱠᱟ
ᱠᱩᱲᱤ ᱠᱤᱞᱳᱢᱤᱴ ᱴᱟᱨ ᱠᱟᱱ ᱦᱟᱸᱜ ᱩᱱᱟᱹᱜ ᱥᱟᱺᱜᱤᱧ ᱨᱮᱠᱚ ᱫᱚᱦᱚ ᱟᱠᱟᱜᱼᱟ ᱦᱮᱱᱵᱤᱞ ᱧᱟᱢ ᱦᱩᱭ ᱠᱟᱱᱟ ᱾
ᱚᱸ,
ᱠᱷᱮᱞ ᱚᱱᱟ ᱫᱚ ᱞᱟᱦᱟ ᱠᱷᱚᱱᱟᱜ ᱜᱮ ᱮᱱᱴᱨᱤ ᱠᱚᱫᱚ ᱦᱩᱭ ᱠᱟᱱᱟ ᱠᱷᱟᱹᱞᱤ ᱟᱨᱠᱤ, ᱚᱱᱟ ᱫᱚ ᱡᱟᱦᱟᱸ ᱠᱷᱮᱞ ᱧᱮᱧᱮᱞᱤᱭᱟᱹ ᱠᱚ ᱞᱟᱹᱜᱤᱫ ᱥᱟᱸᱫᱮᱥ ᱞᱟᱹᱭ ᱜᱟᱱᱚᱜᱼᱟ᱾
ᱟᱪᱪᱷᱟ, ᱦᱮᱸ ᱜᱚᱝᱠᱮ ᱱᱚᱛᱮ ᱦᱚᱸ ᱚᱱᱠᱟ ᱢᱤᱫᱴᱮᱱ ᱥᱟᱯᱲᱟᱣ ᱠᱟᱱᱟ ᱦᱟᱸᱜ ᱥᱟᱛ ᱞᱟᱠᱷ ᱴᱟᱠᱟ ᱠᱟ ᱨᱮᱱᱟᱜ ᱟᱫᱚ ᱦᱟᱸᱜ᱾
ᱟᱪᱪᱷᱟ,
ᱦᱮᱸ, ᱛᱤᱥ ᱜᱮ ᱦᱟᱸᱜ ᱦᱩᱭᱩᱜ ᱠᱟᱱᱟ ᱚᱱᱮ ᱚᱱᱟᱜᱮ ᱦᱟᱸᱜ ᱰᱮᱴᱼᱼ ᱠᱚ ᱫᱚ ᱠᱚ ᱮᱢ ᱠᱟᱫᱟ ᱵᱟᱹᱞᱤᱧ ᱫᱤᱥᱟᱹ ᱫᱟᱲᱮᱭᱟᱜ ᱠᱟᱱᱟ ᱠᱷᱮᱞ ᱧᱮᱞ ᱫᱚ ᱫᱚᱢᱮ ᱠᱚ ᱪᱟᱞᱟᱜᱼᱟ ᱜᱟᱹᱟᱹᱲᱤ ᱜᱟᱹᱲᱤ ᱚᱱᱮ ᱜᱟᱹᱰᱤ ᱵᱷᱟᱲᱟ ᱠᱟᱛᱮᱫ ᱦᱮᱸ,
ᱦᱳᱭ᱾
ᱟᱪᱪᱷᱟ, ᱱᱚᱣᱟ ᱫᱷᱟᱨᱮ ᱦᱚ ᱥᱮᱱ ᱫᱚᱠᱚ ᱥᱮᱱᱚᱜᱼᱟ ᱵᱟᱝ ᱫᱚ ᱵᱟᱝ ᱱᱚᱣᱟ ᱫᱷᱟᱨᱮ ᱫᱚ ᱦᱩᱭᱩᱜ ᱠᱟᱱᱟ᱾ ᱯᱟᱸᱪ ᱞᱟᱠᱷ ᱨᱮᱱᱟᱜ ᱠᱚ ᱫᱚᱦᱚ ᱠᱟᱜᱼᱟ ᱟᱨᱠᱤ?
ᱟᱪᱪᱷᱟ ᱟᱪᱪᱷᱟ ᱟᱷᱟ᱾ ᱦᱮᱸ ᱟᱫᱚ ᱩᱱᱫᱚ ᱠᱟᱹᱢᱤ ᱠᱚᱫᱚ ᱵᱟᱝ ᱛᱟᱦᱮᱱᱟ ᱯᱷᱟᱸᱠᱟ ᱧᱚᱜ ᱫᱤᱱ ᱜᱮ ᱠᱟᱱᱟ᱾ ᱦᱩᱲᱩ ᱨᱚᱦᱚᱭ ᱠᱚᱦᱚᱸ ᱪᱟᱵᱟᱭᱮᱱᱟ᱾
ᱦᱳᱭ᱾
ᱟᱨ ᱛᱟᱦᱚᱞᱮ ᱪᱮᱫ ᱵᱤᱱ ᱪᱤᱠᱟᱹᱭᱟ ᱪᱚᱞᱚ ᱠᱷᱮᱞ ᱧᱮᱞ ᱜᱮ᱾ ᱦᱮᱸ ᱢᱚᱱᱮ ᱡᱤᱣᱤ ᱦᱚ ᱠᱟ ᱠᱟᱹᱴᱤᱡ ᱯᱚᱨᱤᱥᱠᱟᱨ ᱧᱚᱜᱚᱜᱼᱟ ᱧᱮᱞ ᱠᱟᱛᱮ ᱩᱱᱟᱹᱜ ᱦᱚᱲ ᱫᱚᱨᱥᱚᱠ, ᱠᱚ ᱧᱮᱞ ᱵᱟᱲᱟᱛᱮᱫ ᱥᱮ ᱠᱷᱮᱞ ᱠᱚ ᱩᱯᱚᱵᱷᱳᱜ ᱠᱟᱛᱮᱫ ᱠᱟᱹᱴᱤᱡ ᱵᱷᱟᱜᱮ ᱵᱩᱡᱷᱟᱹᱜᱼᱟ᱾
ᱦᱳᱭ᱾
ᱦᱮᱸ᱾
ᱦᱮᱸ᱾ ᱜᱚᱢᱠᱮ ᱞᱟᱹᱭ ᱫᱟᱞᱤᱧ ᱟᱹᱵᱤᱱ ᱫᱚ ᱚᱠᱟ ᱫᱤᱥᱚᱢ ᱵᱤᱱ ᱯᱟᱲᱟᱜ ᱠᱟᱱᱟ ᱵᱤᱱ?
ᱟᱹᱞᱤᱧ ᱫᱚ ᱦᱟᱸᱜ ᱢᱟᱱ ᱫᱤᱥᱚᱢ ᱞᱤᱧ ᱯᱟᱲᱟᱜ ᱠᱟᱱᱟ ᱦᱟᱸᱜ᱾
ᱟᱪᱪᱷᱟ᱾
ᱵᱩᱡᱽ ᱫᱟᱲᱮᱭᱟᱫᱟ ᱵᱤᱱ ᱥᱮ?
ᱦᱳᱭ ᱵᱩᱡᱽ ᱫᱟᱲᱮ ᱠᱟᱣᱫᱟᱞᱤᱧ᱾
ᱦᱮᱸ ᱦᱮᱸ᱾ ᱟᱨ ᱟᱹᱵᱤᱱ ᱫᱚ?
ᱟᱹᱞᱤᱧ ᱫᱚ ᱵᱤᱨ ᱫᱤᱥᱚᱢ ᱞᱤᱧ ᱯᱟᱲᱟᱜ ᱠᱟᱱᱟ᱾
ᱟᱪᱪᱷᱟ ᱟᱪᱪᱷᱟ᱾ ᱚ ᱚ᱾ ᱟᱨᱞᱮᱚᱸ ᱚᱱᱟ ᱵᱤᱨ ᱫᱚ ᱵᱤᱨ ᱧᱚᱜ ᱜᱮ ᱟᱫᱚ ᱫᱤᱥᱚᱢ ᱫᱚ ᱢᱟᱱ ᱫᱤᱥᱚᱢ᱾ ᱥᱤᱛᱩᱝ ᱫᱤᱥᱚᱢ ᱚᱱᱮ ᱚᱱᱠᱟ ᱢᱮᱱᱟᱜᱼᱟ ᱛᱚ ᱫᱷᱟᱲ ᱫᱤᱥᱚᱢ, ᱫᱟᱦᱨᱟ ᱫᱤᱥᱚᱢ᱾
ᱦᱳᱭ᱾
ᱟᱫᱚ ᱟᱞᱮ ᱥᱮᱫ ᱫᱚ ᱵᱤᱨ ᱵᱩᱨᱩ ᱠᱚᱫᱚ ᱦᱟᱸᱜ ᱢᱮᱱᱟᱜ ᱠᱟᱜ ᱚᱱᱟᱜ ᱜᱮᱭᱟ ᱫᱷᱤᱨᱤ ᱢᱮᱥᱟ ᱚᱱᱠᱟᱱ ᱞᱟᱹᱴᱩ ᱵᱩᱨᱩ ᱫᱚ ᱵᱟᱝ ᱠᱟᱱᱟ᱾
ᱦᱮᱸ ᱦᱮᱸ᱾ ᱟᱫᱚ ᱜᱚᱝᱠᱮ ᱵᱤᱨ ᱵᱩᱨᱩ ᱠᱷᱚᱱ ᱫᱚ ᱪᱮᱫ ᱠᱚᱯᱮ ᱟᱹᱜᱩ ᱵᱟᱲᱟᱭ ᱜᱮᱭᱟ ᱦᱟᱸᱜ, ᱪᱮᱫ ᱠᱚᱯᱮ ᱧᱟᱢ ᱜᱮᱭᱟ?
ᱡᱮ ᱱᱤᱛ ᱫᱚ ᱡᱮᱢᱚᱱ ᱱᱮᱛᱟᱨ ᱦᱟᱸᱜ ᱡᱟᱹᱯᱩᱫ ᱫᱤᱱ ᱫᱚ ᱱᱮᱛᱟᱨ ᱫᱚ ᱡᱟᱹᱥᱛᱤ ᱠᱟᱭᱛᱮ ᱱᱚᱣᱟ ᱩᱫᱽ ᱯᱩᱴᱠᱟᱹ ᱠᱟ ᱚᱨᱠᱤ ᱧᱟᱢ ᱵᱟᱲᱟᱜ ᱜᱮᱭᱟ᱾
ᱟᱪᱪᱷᱟ᱾
ᱦᱳᱭ᱾
ᱦᱮᱸ᱾
ᱥᱟᱦᱟᱱ ᱥᱟᱠᱟᱢ ᱢᱟ ᱢᱮᱱᱟᱜ ᱜᱮ᱾
ᱵᱚᱪᱷᱚᱨ ᱫᱤᱱ ᱨᱮᱱᱟᱜ ᱢᱟᱱᱮ ᱯᱨᱟᱠᱛᱤᱠᱮ ᱮᱢᱚᱜ ᱠᱟᱱᱟᱭ ᱮᱸ ᱡᱚᱢ ᱫᱚᱨᱠᱟᱨ ᱠᱟᱱᱟ᱾ ᱟᱹᱰᱤ ᱵᱷᱟᱞᱤᱭᱟ ᱡᱤᱱᱤᱥᱴᱟᱜ᱾ ᱢᱟᱱᱮ ᱡᱚᱢ ᱞᱮᱠᱷᱟᱱ ᱩᱯᱚᱠᱟᱨᱤᱛᱟ ᱟᱹᱰᱤ ᱡᱳᱨ ᱜᱮ ᱢᱮᱱᱟᱜᱼᱟ᱾ ᱡᱮᱢᱚᱱ ᱱᱚᱜᱼᱚᱭ ᱠᱤᱨᱤ ᱛᱮᱦᱚᱸᱞᱮ ᱡᱚᱢ ᱠᱚᱜᱮᱭᱟ᱾ ᱟ ᱠᱟᱛᱷᱟᱡ ᱚᱱᱟ ᱫᱚ ᱦᱟᱱᱮ ᱵᱨᱮᱱ ᱨᱮᱱᱟᱜ ᱪᱮᱫ ᱠᱚ ᱪᱚᱭ ᱠᱟᱹᱢᱤᱭᱟ ᱟᱨ ᱪᱮᱫ ᱦᱮᱸ᱾
ᱛᱟᱦᱚᱞᱮ ᱜᱚᱝᱠᱮ ᱟᱹᱵᱤᱱ ᱡᱮ ᱞᱮᱠᱟ ᱵᱤᱱ ᱞᱟᱹᱭ ᱠᱮᱫ ᱞᱮᱠᱟ ᱡᱮ ᱯᱷᱩᱴᱠᱟᱹ ᱫᱚ ᱦᱟᱸᱜ ᱩᱱᱠᱩ ᱫᱚ ᱠᱤᱨᱤᱧ ᱠᱟᱛᱮᱜ ᱠᱚ ᱧᱟᱢᱚᱜ ᱜᱮᱭᱟ ᱛᱟᱦᱚᱞᱮ ᱯᱩᱴᱠᱟᱹ ᱨᱮ ᱱᱟᱦᱟᱜ ᱜᱚᱱᱚᱝ ᱫᱚ ᱚᱱᱛᱮ ᱫᱚ ᱛᱤᱱᱟᱹᱜ ᱠᱟᱛᱮ ᱠᱚ ᱫᱚᱦᱚ ᱜᱮᱭᱟ?
ᱦᱮᱸ ᱜᱚᱱᱚᱝ ᱫᱚ ᱦᱟᱸ ᱡᱮ ᱡᱮᱢᱚᱱ ᱠᱚ ᱫᱚᱦᱚᱭᱟ᱾ ᱚᱱᱟ ᱯᱷᱤᱠᱥ ᱨᱮᱴ ᱫᱚ ᱵᱟᱹᱱᱩᱜᱼᱟ ᱚᱱᱟ ᱫᱚ
ᱦᱳᱭ᱾
ᱠᱚᱢ ᱧᱚᱜ ᱜᱮ᱾
ᱦᱮᱸ ᱦᱮᱸ
ᱟᱪᱪᱷᱟ ᱟᱪᱪᱷᱟ᱾
ᱟᱹᱞᱤᱧ ᱦᱚᱸ ᱟᱹᱰᱤ ᱞᱤᱠᱟ ᱞᱮᱠᱟᱜᱮ ᱞᱮᱴᱚ ᱯᱤᱴᱷᱟᱹ ᱞᱤᱧ ᱠᱩᱥᱤᱭᱟᱜ ᱜᱤᱭᱟ ᱟᱨ ᱦᱮᱸ?
ᱦᱮᱸ ᱞᱟᱹᱭ ᱵᱤᱱ?
ᱟ ᱪᱮᱜ ᱵᱤᱱ ᱞᱟᱹᱭ ᱠᱮᱜᱼᱟ ᱰᱷᱮᱨ ᱧᱚᱜ ᱥᱮ ᱪᱮᱜ ᱠᱟ?
ᱦᱮᱸ ᱠᱩᱞᱤ ᱠᱩᱠᱞᱤ ᱞᱤᱧ ᱫᱚᱦᱚ ᱦᱚᱭᱫᱟ ᱡᱮ ᱰᱷᱮᱨ ᱧᱚᱜ ᱫᱚ ᱵᱟᱯᱮ ᱥᱟᱠᱚᱜᱮᱭᱟ, ᱵᱟᱠᱚ
ᱟ ᱦᱳᱭ ᱰᱷᱮᱨ ᱧᱚᱜ ᱜᱮ ᱪᱮᱫᱟᱜ ᱵᱟᱝ ᱪᱮ᱾ ᱟᱫᱚ ᱰᱷᱮᱨ ᱧᱚᱜ ᱡᱮ ᱦᱤᱞᱳᱜ ᱟᱨᱠᱤ ᱠᱚ ᱧᱟᱢᱚᱜᱼᱟ, ᱟ ᱤᱱᱟᱹ ᱦᱤᱞᱳᱜ ᱫᱚ ᱠᱷᱟᱱᱞᱮ ᱥᱚᱲᱮ ᱠᱚᱣᱟ ᱟᱨ ᱚᱱᱟ ᱥᱟᱶᱞᱮ ᱞᱮᱴᱚ ᱛᱚᱨᱟ ᱠᱚᱣᱟ᱾ ᱟᱸ ᱡᱤᱞᱳᱜ ᱠᱟᱹᱴᱤᱜ ᱠᱚᱢ ᱧᱚᱜ ᱠᱚ ᱧᱟᱢᱟ ᱩᱱ ᱦᱤᱞᱳᱜ ᱫᱚ ᱩᱛᱩ ᱥᱩᱢᱩᱝ ᱯᱮ ᱛᱟᱦᱞᱮ ᱩᱱ ᱦᱤᱞᱳᱜ ᱫᱚ ᱩᱛᱩ ᱦᱩᱭᱩᱜ ᱜᱤᱭᱟ᱾
ᱩᱸ ᱦᱮᱸ ᱛᱚ᱾ ᱟᱱ ᱩᱱᱤ ᱢᱚᱛᱟᱢ ᱩᱴ ᱥᱮ ᱱᱮ ᱤᱭᱟᱹ ᱨᱮ ᱵᱩᱱᱩᱢ ᱨᱮ ᱩᱰᱩᱠᱚᱜ ᱫᱚ ᱦᱟᱱᱮ ᱢᱟᱨᱟᱝ ᱢᱟᱨᱟᱝ ᱟᱜ ᱪᱮᱜ ᱠᱚ ᱞᱟᱹᱭ ᱫᱚ? ᱚᱨ ᱛᱳᱫ ᱳᱫ ᱥᱮ ᱪᱮᱫ? ᱦᱳᱭ ᱦᱳᱭ᱾ ᱚᱱᱟ ᱫᱚ ᱦᱟᱸᱜ ᱫᱚᱢᱮ ᱫᱟᱢ ᱦᱟᱜ ᱢᱟᱱᱮ ᱵᱟᱡᱟᱨ ᱥᱮᱜ ᱥᱳ-ᱥᱳᱨ ᱜᱮᱛᱟᱞᱮᱭᱟ ᱛᱚ ᱟᱞᱮ ᱫᱚ ᱡᱩᱫᱤ ᱚᱱᱠᱟ ᱞᱮ ᱧᱟᱢ ᱜᱤᱭᱟ ᱥᱮ ᱵᱟᱡᱟᱨ ᱞᱮ ᱤᱫᱤᱭᱟ᱾ ᱥᱟᱛᱥᱚ ᱴᱟᱠᱟ ᱪᱷᱚᱥᱚ ᱴᱟᱠᱟ ᱠᱤᱡᱩ ᱠᱤᱡᱤ ᱜᱤ ᱠᱚ ᱟᱠᱷᱨᱤᱧᱟ᱾
ᱚ ᱛᱟᱦᱟᱞᱮ ᱚᱱᱟ ᱨᱤᱱᱟᱜ ᱢᱟᱱᱮ ᱫᱟᱢ ᱫᱚ ᱵᱷᱟᱜᱮ ᱜᱮ ᱢᱮᱱᱟᱜᱼᱟ?
ᱦᱮᱸ ᱵᱷᱟᱞᱤ ᱜᱮ ᱢᱮᱱᱟᱜᱼᱟ ᱟᱫᱚ ᱵᱤᱱ ᱧᱟᱢᱟ ᱚᱠᱟᱨᱮ?
ᱦᱳᱭ ᱠᱟᱛᱷᱟ ᱫᱚ ᱤᱱᱟᱹ ᱜᱮ᱾ ᱟᱫᱚ ᱚᱱᱟ ᱳᱫ ᱠᱚᱦᱚᱸ ᱧᱟᱢ ᱫᱚ ᱧᱟᱢ ᱵᱟᱲᱟᱜ ᱜᱮᱭᱟ ᱵᱟᱝ ᱫᱚ ᱵᱟᱝ ᱟᱫᱚ ᱱᱚᱱᱚᱛᱮ ᱫᱚ ᱦᱟᱸᱜ ᱦᱩᱸ ᱟᱠᱷᱨᱤᱧ ᱫᱚᱠᱚ ᱟᱠᱷᱨᱤᱧ ᱜᱮᱟ ᱡᱟᱦᱟᱸᱭ ᱱᱩᱠᱩ ᱢᱮᱱᱟᱜ ᱠᱚᱣᱟ ᱫᱤᱠᱩ ᱠᱚ ᱠᱩᱲᱵᱤ ᱠᱚ ᱪᱟᱥᱟ ᱠᱚ᱾
ᱦᱮᱸ ᱦᱮᱸ
ᱛᱚ ᱩᱝᱠᱩ ᱜᱮᱠᱚ ᱟᱹᱠᱷᱨᱤᱧ ᱵᱟᱲᱟᱭ ᱜᱮᱭᱟ ᱟᱫᱚ ᱦᱟᱸᱜ ᱵᱟᱝ ᱠᱩᱞᱤ ᱵᱟᱲᱟ ᱦᱩᱭᱠᱟᱱᱟ ᱱᱚᱱᱛᱮ ᱫᱚ ᱦᱟᱸᱜ ᱪᱮᱜ ᱞᱮᱠᱟ ᱟᱫᱚ ᱜᱚᱴᱟ ᱜᱮᱛᱚ ᱵᱤᱨ ᱜᱮᱛᱚ ᱱᱚᱛᱮ ᱫᱚ᱾
ᱦᱮᱸ ᱦᱮᱸ᱾
ᱦᱟᱸ ᱟᱹᱠᱷᱨᱤᱧ ᱠᱚ ᱤᱫᱤ ᱨᱮᱦᱚᱸ ᱱᱚᱱᱛᱮ ᱫᱚ ᱪᱮᱠᱟ ᱟᱸᱡᱚᱢ ᱵᱟᱲᱟᱣ ᱠᱟᱜᱼᱟ ᱞᱤᱧ ᱡᱮ ᱛᱩᱨᱩᱭᱥᱚ ᱴᱟᱠᱟ ᱠᱤᱞᱳ᱾
ᱟᱪᱪᱷᱟ ᱦᱮᱸ ᱦᱮᱸ᱾
ᱟᱸ ᱟᱞᱮ ᱫᱚ ᱦᱟᱸᱜ ᱵᱟᱝ ᱟᱹᱷᱨᱤᱧ ᱵᱟᱲᱟ ᱦᱳᱭᱳᱜ ᱠᱟᱱᱟ ᱡᱟᱦᱟᱸ ᱛᱤᱱᱟᱹᱜ ᱜᱮ ᱧᱟᱢᱚᱜᱼᱟ ᱡᱷᱚᱛᱚ ᱜᱮ ᱡᱚᱢ᱾
ᱟᱹᱠᱷᱨᱤᱧ ᱫᱷᱟᱹᱨᱤᱡ ᱫᱚ ᱵᱟᱝ ᱜᱮ ᱢᱟᱱᱮ ᱟᱹᱠᱷᱨᱤᱧ ᱫᱷᱟᱨᱤᱡ ᱧᱟᱢ ᱵᱟᱲᱟᱣ ᱠᱟᱱ ᱨᱮᱦᱚᱸ ᱚᱱᱠᱟ ᱢᱤᱫ ᱫᱷᱟᱣ ᱢᱤᱫ ᱥᱮᱨᱢᱟ ᱧᱟᱢ
ᱦᱮᱸ ᱟᱫᱚ ᱩᱱᱟᱹᱜ ᱵᱟᱵᱤᱱ ᱧᱟᱢ ᱞᱮᱠᱷᱟᱱ ᱪᱤᱠᱟᱹᱛᱮᱵᱤᱱ ᱟᱹᱷᱠᱷᱨᱤᱧ ᱰᱷᱮᱨ ᱧᱚᱜ ᱵᱤᱱ ᱧᱟᱢᱟ ᱛᱚᱵᱮ ᱛᱚ᱾
ᱦᱳᱭ ᱦᱳᱭ᱾
ᱦᱮᱸ ᱱᱚᱣᱟ ᱠᱚᱨᱮ ᱫᱚ ᱠᱤᱪᱷᱩ ᱠᱤᱪᱷᱩ ᱫᱚ ᱩᱢᱟᱹᱱ ᱟᱰᱟᱱᱤ ᱠᱟᱱᱟ ᱟᱰᱟᱱᱤ ᱡᱮ ᱱᱚᱸᱰᱮ ᱫᱚ ᱱᱚᱣᱟ ᱴᱟᱭᱤᱢ ᱨᱮ ᱩᱰᱩᱜᱚᱜᱼᱟ ᱛᱟᱞᱦᱮ ᱚᱱᱟ ᱴᱟᱭᱤᱢ ᱨᱮᱵᱤᱱ ᱥᱮᱱ ᱞᱮᱱᱠᱷᱟᱱ ᱟᱵᱤᱱ ᱫᱚᱵᱤᱱ ᱧᱟᱢ ᱜᱮᱭᱟ᱾
ᱦᱚᱭ᱾
ᱚᱱᱱᱮ ᱡᱮ ᱫᱩᱨᱜᱟᱹ ᱯᱩᱡᱟᱹ ᱞᱮᱵᱤᱱ ᱚᱱᱮ ᱚᱱᱟ ᱥᱚᱢᱚᱭ, ᱢᱟᱱᱮ ᱚᱸᱰᱮ ᱡᱟᱦᱟᱸ ᱠᱚ ᱠᱚ ᱨᱮ ᱵᱤᱱ ᱧᱮᱞ ᱠᱟᱫᱟ ᱚᱱᱟ ᱴᱟᱭᱤᱢ ᱨᱮ ᱟᱹᱵᱤᱱ ᱥᱮᱱᱚᱜ ᱵᱤᱱ ᱧᱟᱢ ᱜᱮᱭᱟᱵᱤᱱ᱾
ᱦᱩᱸ
ᱛᱟᱦᱚᱞᱮᱻ ᱪᱟᱥ ᱠᱟᱹᱢᱤ ᱠᱚᱫᱚ ᱨᱟᱠᱟᱵ ᱦᱩᱭ ᱮᱱᱟ ᱥᱮ ᱟᱹᱣᱨᱤ?
ᱦᱮᱸ ᱜᱚᱢᱠᱮ ᱪᱟᱥ ᱠᱟᱹᱢᱤ ᱠᱚ ᱫᱚ ᱦᱟᱜ ᱦᱳᱭᱳᱜ ᱠᱟᱱ ᱜᱮᱭᱟ, ᱵᱟᱹᱭᱦᱟᱹᱲ ᱛᱮᱫ ᱫᱚ ᱦᱳᱭ ᱟᱠᱟᱱᱟ ᱟᱨ ᱵᱟᱹᱫᱽ ᱛᱮᱫ ᱫᱚ ᱠᱟᱹᱴᱤᱡ ᱵᱟᱠᱤ ᱢᱮᱱᱟᱜ-ᱟ᱾ ᱚᱱᱠᱟ ᱢᱟᱪᱷᱟ ᱞᱟᱹᱴᱩ ᱧᱚᱜ ᱵᱟᱭ ᱫᱟᱜ ᱮᱫᱟ ᱞᱟᱹᱴᱩ ᱧᱚᱜ ᱫᱟᱜ ᱞᱮᱠᱷᱟᱱ ᱜᱮ ᱦᱳᱭᱳᱜ-ᱟ᱾
ᱦᱚᱭ ᱾
ᱟᱹᱵᱤᱱ ᱚᱱᱛᱮ ᱫᱚ
ᱦᱮ ᱱᱚᱱᱛᱮ ᱫᱚ ᱦᱳᱭ, ᱵᱟᱹ ᱢᱟᱱᱮ ᱵᱟᱹᱭᱦᱟᱹᱲ ᱫᱚ ᱯᱨᱟᱭ ᱪᱟᱵᱟ ᱞᱮ ᱞᱮᱠᱟ ᱜᱮ ᱾ ᱟᱨ ᱢᱤᱫ ᱫᱤᱱ ᱜᱟᱱ ᱦᱩᱭᱩᱜ-ᱟ, ᱛᱟᱨᱯᱚᱨ ᱚᱱᱟ ᱜᱷᱩᱴᱩ ᱠᱚᱜᱮ ᱠᱟ. ᱴᱤᱡ ᱮ ᱫᱟᱜ ᱡᱟᱹᱲᱤ ᱠᱚᱛᱮ ᱫᱟᱜ ᱜᱚᱫ ᱟᱠᱟᱱᱟ᱾
ᱟᱪᱪᱷᱟ ᱟᱪᱪᱷᱟ ᱾
ᱟᱲᱮ ᱠᱚᱜᱮ ᱢᱟᱜ ᱵᱟᱲᱟ ᱦᱩᱭᱩᱜ ᱠᱟᱱᱟ ᱟᱨᱠᱤ ᱾
ᱦᱮᱸ ᱦᱮᱸ ᱦᱮᱸ ᱦᱮᱸ ᱾ ᱱᱚᱛᱮ ᱡᱚ ᱡᱟᱫᱟ ᱧᱚᱜ ᱮ ᱫᱟᱜᱟᱭ ᱛᱚᱵᱮ ᱛᱚ ᱦᱩᱭᱩᱜ-ᱟ ᱾ ᱱᱚᱛᱮ ᱫᱚ ᱢᱟᱱᱮ ᱫᱷᱤᱨᱤ ᱫᱤᱥᱚᱢ ᱥᱮ ᱵᱟᱝ ᱛᱟᱦᱮᱱᱟ ᱫᱟᱜ ᱫᱚ ᱚᱱᱠᱟ ᱫᱚ᱾
ᱦᱳᱭ ᱾
ᱡᱩᱫᱤ ᱡᱳᱨ ᱧᱚᱜ ᱫᱟᱜ ᱠᱟᱜ ᱠᱷᱟᱱ ᱢᱟᱱᱮ ᱚᱱᱟ ᱫᱟᱜ ᱫᱚ ᱠᱷᱮᱛ ᱨᱮᱜᱮ ᱟᱬᱜᱳᱱᱟ, ᱥᱚᱸᱜᱮ ᱥᱚᱸᱜᱮ ᱚᱱᱟ ᱫᱚ ᱥᱤ ᱠᱟᱛᱮᱫ ᱨᱚᱦᱚᱭ ᱦᱩᱭᱩᱜ-ᱟ ᱛᱚᱵᱮᱭᱱᱟ ᱦᱩᱭᱩᱜ-ᱟ᱾
ᱢᱟᱱᱮ ᱫᱟᱜ ᱫᱚ ᱟᱨᱠᱤ ᱵᱟᱝ ᱛᱮᱸᱜᱳ ᱛᱟᱦᱮᱱ
ᱵᱟᱭ ᱛᱟᱦᱮᱱᱟ ᱦᱮᱸ ᱦᱮᱸ ᱾
ᱜᱚᱢᱠᱮ ᱫᱚ ᱦᱩᱲᱩ ᱫᱚ ᱪᱮᱫ ᱦᱩᱲᱩ ᱠᱚᱯᱮ ᱵᱤᱥᱤ ᱯᱮ ᱨᱚᱦᱚᱭ ᱜᱮᱭᱟ?
ᱚᱻ ᱱᱚᱛᱮ ᱫᱚ ᱦᱩᱲᱩ ᱫᱚ ᱦᱟᱸᱜ ᱟᱹᱰᱤ ᱨᱚᱠᱚᱢᱟᱜ ᱜᱮᱠᱚ ᱨᱚᱦᱚᱭ ᱜᱮᱭᱟ ᱢᱟᱱᱮ ᱚᱠᱟ ᱠᱚ ᱥᱚᱢᱚᱭ ᱚᱠᱟ ᱞᱮᱠᱟ᱾ ᱡᱮᱢᱚᱱ ᱱᱤᱭᱟᱹ ᱫᱷᱟᱣ ᱫᱚ ᱡᱟᱹᱥᱛᱤ ᱠᱟᱭᱛᱮ ᱱᱚᱣᱟ ᱥᱚᱨᱱᱚ ᱠᱚ ᱨᱚᱦᱚᱭᱮᱫ-ᱟ᱾
ᱟᱪᱪᱷᱟ ᱟᱪᱪᱷᱟ ᱾
ᱟᱨ ᱱᱚᱣᱟ ᱮᱴᱟᱜ ᱥᱚᱢᱚᱭ ᱠᱚᱨᱮ ᱰᱤᱵᱤ ᱮᱜᱟᱨᱚ ᱠᱚ ᱾ ᱟᱨ ᱪᱷᱚᱛᱛᱨᱤᱥ ᱠᱚ ᱚᱱᱟ ᱠᱚ ᱦᱚ ᱠᱚ ᱨᱚᱦᱚᱭ ᱜᱮᱭᱟ᱾
ᱦᱮᱸ ᱜᱚᱢᱠᱮ ᱟᱞᱮ ᱥᱮᱫ ᱦᱚᱸ ᱚᱱᱟ ᱠᱚᱜᱮ ᱡᱟᱹᱥᱛᱤ, ᱟᱫᱚ ᱡᱚᱢ ᱞᱟᱹᱜᱤᱫ ᱛᱚ ᱚᱻ ᱦᱮᱸ ᱾ ᱫᱚᱢᱮ ᱫᱚ ᱚᱱᱠᱟ ᱫᱚ ᱵᱟᱝ ᱪᱟᱥ ᱦᱩᱭᱩᱜ-ᱟ, ᱡᱚᱢ ᱴᱩᱠᱩ ᱠᱩᱲᱟᱹᱜ ᱢᱟ᱾
ᱦᱳᱭ ᱾
ᱦᱮᱸ ᱾
ᱛᱟᱦᱚᱞᱮ ᱜᱚᱢᱠᱮ ᱞᱟ. ᱭ ᱮᱫᱟᱞᱤᱧ
ᱦᱮᱸ ᱾
ᱵᱟᱫᱛᱮ ᱟᱨᱚ ᱱᱚᱣᱟ ᱠᱚᱢᱟ ᱦᱩᱭᱩᱜ ᱠᱟᱱᱟ ᱾ ᱡᱮᱢᱚᱱ ᱥᱚᱵᱽᱡᱤ ᱠᱚᱫᱚ ᱛᱟᱦᱚᱞᱮ ᱟᱯᱮ ᱯᱮ ᱪᱟᱥ ᱜᱮᱭᱟ ᱥᱮ ᱵᱟᱝ?
ᱮᱸ ᱦᱮᱸ ᱥᱚᱵᱽᱡᱤ ᱠᱚᱫᱚ ᱠᱟᱹᱴᱤᱡ ᱫᱚᱞᱮ ᱪᱟᱥ ᱵᱟᱲᱟ ᱟᱠᱟᱜ ᱜᱮᱭᱟ ᱱᱚᱜ-ᱚᱭ ᱡᱮᱢᱚᱱ ᱠᱩᱸᱫᱽᱨᱤ ᱞᱮ ᱵᱤᱱ ᱵᱮᱸᱜᱟᱲ ᱞᱮᱵᱤᱱ᱾ ᱦᱮᱸ, ᱢᱟᱱᱮ ᱡᱚᱢ ᱦᱚᱸ ᱡᱚᱢ ᱟᱨ ᱱᱚᱛᱮ ᱟᱠᱷᱨᱤᱧ ᱦᱚᱸ ᱦᱩᱭᱩᱜ ᱠᱟᱱ ᱜᱮᱭᱟ᱾
ᱦᱳᱭ ᱱᱚᱛᱮ ᱦᱚᱸ ᱛᱟᱦᱮᱸᱱ ᱦᱚᱸ ᱟᱸᱡᱚᱢᱮᱜ ᱜᱮᱭᱟᱞᱤᱧ᱾
ᱦᱮᱸ ᱦᱮᱸ ᱾ ᱦᱮᱸ ᱞᱟᱹᱭᱵᱤᱱ ᱪᱮᱫ ᱵᱤᱱ ᱞᱟᱹᱭ ᱠᱮᱫᱟ ᱾
ᱚ ᱞᱟᱹᱭ ᱮᱫᱟᱹᱧ ᱡᱮ ᱦᱮᱸ ᱱᱚᱛᱮ ᱦᱚᱸ ᱥᱩᱵᱽᱡᱤ ᱫᱚ ᱯᱨᱟᱭ ᱨᱚᱠᱚᱢ ᱦᱩᱭᱩᱜ ᱜᱮᱭᱟ ᱾ ᱟᱫᱚ ᱛᱚ ᱵᱟᱹᱫᱽ ᱠᱚ ᱢᱟ ᱚᱝᱠᱟ ᱵᱟᱹᱪᱩᱜ-ᱟ ᱵᱮᱥᱤᱨ ᱵᱷᱟᱜᱽ ᱜᱮ, ᱟᱫᱚ ᱚᱱᱟᱛᱮ ᱵᱟᱹᱭᱦᱟᱹᱲ ᱜᱮ ᱡᱟᱦᱟᱸ ᱜᱩᱴᱩ ᱠᱷᱮᱛ ᱢᱮᱱᱟᱜ-ᱟ ᱚᱱᱟ ᱫᱚ ᱦᱟᱸᱜ ᱱᱮᱛᱟᱨ ᱫᱚ ᱫᱟᱜ ᱜᱚᱫᱚᱜ-ᱟ ᱾
ᱟᱪᱪᱷᱟ ᱾
ᱠᱷᱩᱱᱸᱫᱽᱨᱤ ᱜᱮ ᱟᱨᱠᱤ ᱨᱚᱦᱚᱭ ᱦᱩᱭ ᱟᱠᱟᱱᱟ ᱟᱫᱚ ᱠᱷᱸᱫᱽᱨᱤ ᱫᱚ ᱵᱮᱥᱤ ᱫᱟᱜ ᱫᱚ ᱵᱟᱭ ᱞᱟᱜᱟᱣᱟ ᱛᱚ ᱾
ᱦᱮᱸ ᱦᱮᱸ ᱦᱮᱸ᱾
ᱚᱱᱟ ᱫᱚ ᱡᱚᱛᱚ ᱜᱮ ᱠᱩᱸᱫᱽᱨᱤ ᱨᱮᱜᱮ ᱢᱮᱱᱟᱜᱼᱟ ᱟᱫᱚ
ᱟᱫᱚᱞᱤᱧ ᱧᱮᱞ ᱫᱟ ᱡᱮ ᱱᱚ ᱱᱤᱭᱟᱹ ᱦᱩᱲᱩ ᱪᱟᱥ ᱠᱷᱚᱡ ᱫᱚ ᱦᱚᱸ ᱱᱤᱭᱟᱹ ᱠᱚᱜᱮ ᱪᱟᱥ ᱟᱰᱤ ᱢᱟᱱᱮ ᱵᱷᱟᱞᱤ ᱜᱮᱭᱟ ᱵᱷᱟᱞᱤ ᱵᱚᱞᱛᱮ ᱪᱮᱫ ᱢᱟᱱᱮ ᱯᱚᱭᱥᱟ ᱵᱤᱱ ᱨᱳᱡᱽᱜᱟᱨᱟ ᱟᱹᱰᱤ ᱡᱳᱨ᱾
ᱦᱮᱸ ᱥᱩᱨ ᱨᱮ ᱞᱟᱹᱴᱩ ᱵᱟᱡᱟᱨ ᱠᱚ ᱢᱮᱱᱟᱜ-ᱟ ᱛᱟᱦᱚᱞᱮ ᱚᱸᱰᱮ ᱵᱤᱱ ᱤᱫᱤ ᱫᱟᱲᱮᱭᱟᱜ ᱠᱷᱟᱱ ᱟᱵᱤᱱ ᱫᱚ ᱪᱚᱞᱞᱤᱥ ᱴᱟᱠᱟ ᱯᱚᱧᱪᱟᱥ ᱴᱟᱠᱟ ᱚᱱᱠᱟ ᱠᱤᱞᱳ ᱫᱚᱵᱤᱱ ᱧᱟᱢ ᱜᱮᱭᱟ᱾
ᱢᱟᱱᱮ ᱦᱩᱲᱩ ᱫᱚ ᱦᱩᱭᱩᱜ ᱠᱟᱱᱟ ᱚᱱᱟ ᱫᱚ ᱟᱹᱰᱤ ᱫᱤᱱ ᱥᱚᱢᱚᱭ ᱦᱚᱸ ᱦᱟᱛᱟᱣᱟᱭ᱾ ᱟᱨ ᱛᱟᱨᱯᱚᱨᱮ ᱚᱱᱟ ᱫᱚ ᱦᱟᱸᱜ ᱫᱟᱢ ᱩᱯᱷᱚᱨ ᱛᱟᱦᱮᱱᱟ᱾ ᱟᱨ ᱡᱮᱢᱚᱱ ᱱᱚᱣᱟ ᱥᱚᱵᱽᱡᱤ ᱠᱚᱫᱚ ᱦᱩᱭᱩᱜ ᱵᱟᱨᱚ ᱢᱟᱥ ᱜᱮ ᱦᱟᱸᱜ ᱱᱚᱣᱟ ᱨᱮᱱᱟᱜ ᱫᱟᱢ ᱫᱚ ᱦᱟᱸᱜ ᱡᱟᱹᱥᱛᱤ ᱜᱮ ᱛᱟᱦᱮᱱᱟ ᱾
ᱦᱮᱸ ᱦᱮᱸ ᱟᱨ ᱦᱩᱲᱩ ᱨᱮᱭᱟᱜ ᱦᱚᱸᱛᱚ ᱚᱝᱠᱟ ᱫᱟᱢ ᱵᱟᱝ ᱛᱟᱦᱮᱱᱟ ᱦᱚᱚᱭᱛᱨᱟ ᱟᱴᱷᱨᱚ ᱴᱟᱠᱟ ᱵᱟᱭᱤᱥ ᱴᱟᱠᱟ ᱚᱱᱟ ᱠᱷᱚᱡ ᱫᱚ ᱵᱟᱭ ᱰᱷᱮᱨᱚᱜ-ᱟ᱾ ᱚᱱᱟ ᱠᱷᱚᱱ ᱥᱟᱨ ᱨᱮᱭᱟᱜ ᱫᱟᱢ ᱵᱚᱨᱚᱢ ᱰᱷᱮᱨ-ᱟ ᱾
ᱦᱚᱸ ᱚᱱᱟ ᱥᱟᱨ ᱨᱮᱱᱟᱜ ᱵᱚᱨᱚᱱ ᱚᱱᱟ ᱠᱷᱚᱱ ᱮᱠᱫᱚᱢ ᱫᱚᱵᱚᱞ ᱠᱩᱥᱤᱭᱟᱱ
ᱦᱮᱸ ᱦᱮᱸ ᱦᱮᱸ᱾
ᱛᱟᱦᱚᱞᱮ ᱚᱱᱛᱮ ᱫᱚ ᱵᱤᱥᱤ ᱠᱟᱭᱛᱮ ᱥᱟᱨ ᱜᱮᱠᱚ ᱮᱢᱟᱜ ᱜᱮᱭᱟ ᱥᱮ ᱡᱳᱭᱵᱚ ᱥᱟᱨ ᱦᱚᱸ ᱮᱢᱟᱜ ᱜᱮᱭᱟ᱾
ᱦᱮᱸ ᱡᱳᱭᱵᱚ ᱥᱟᱨ ᱫᱚ ᱦᱟᱸᱜ ᱠᱚᱢ ᱜᱮᱠᱚ ᱮᱢᱟᱜ-ᱟ ᱱᱚᱭ ᱱᱤᱭᱟᱹ ᱥᱟᱨ ᱜᱮᱠᱚ ᱤᱭᱩᱨᱤᱭᱟᱹ ᱫᱚᱥ ᱪᱷᱟᱵᱤᱥ ᱚᱱᱮ ᱚᱱᱟ ᱠᱚᱜᱮ ᱵᱤᱥᱤ ᱠᱚ ᱮᱢᱟᱜ-ᱟ ᱾
ᱨᱟᱥᱟᱭᱱᱤᱠ ᱥᱟᱨ ᱜᱮ ᱡᱟᱹᱥᱛᱤ ᱧᱚᱜ-ᱟ
ᱦᱮᱸ ᱦᱮᱸ ᱡᱟᱹᱥᱛᱤ ᱦᱮᱸ ᱜᱚᱝᱠᱮ ᱨᱚᱯᱚᱲ ᱢᱟᱛᱚ ᱟᱹᱰᱤ ᱩᱛᱟᱹᱨ ᱞᱟᱝ ᱨᱚᱯᱚᱲ ᱮᱱᱟ ᱚᱠᱛᱚ ᱦᱚᱸ ᱥᱮᱴᱮᱨ ᱮᱱᱟ
ᱟᱵᱤᱱ ᱥᱟᱶ ᱜᱚᱞᱯᱚ ᱠᱟᱛᱮᱫ ᱠᱷᱩᱵ ᱵᱷᱟᱞᱤᱧ ᱵᱩᱡᱷᱟᱹᱣ ᱠᱮᱫᱟ᱾
ᱦᱳᱭ ᱾
ᱟᱨᱦᱚᱸ ᱛᱟᱭᱚᱢ ᱫᱟᱨᱟᱢ ᱨᱚᱯᱚᱲ ᱦᱩᱭᱩᱜ-ᱟ ᱥᱮ ᱪᱮᱫ᱾
ᱦᱳᱭ ᱪᱮᱫ ᱵᱟᱝ ᱮᱠᱫᱚᱢ ᱜᱮ ᱾